ᱚᱱᱠᱟ
ᱦᱚᱸ ᱡᱚᱦᱟᱨ-ᱡᱚᱦᱟᱨ ᱾
ᱮᱸ ᱨᱚᱲ ᱵᱷᱟᱜᱤ ᱜᱮ ᱟᱸᱡᱚᱸᱢᱚᱜ ᱠᱟᱱᱟ ᱛᱚ?
ᱨᱚᱲ ᱟᱸᱡᱚᱢᱚᱜ ᱠᱟᱱᱟᱻ ᱱᱟᱯᱟᱭ ᱜᱮ ᱟᱸᱡᱚᱸᱢᱚᱜ ᱠᱟᱱᱟ ᱦᱟᱸᱜ ᱾
ᱩᱸ ᱾
ᱮᱸᱜ ᱛᱟᱨᱯᱚᱨᱮ ᱱᱟᱯᱟᱭ ᱜᱮᱭᱟᱵᱮᱱ ᱛᱚ?
ᱦᱚᱸ ᱟᱹᱞᱤᱧ ᱱᱟᱯᱟᱭ ᱜᱮᱭᱟᱞᱤᱧ ᱾
ᱦᱚᱸ ᱟᱹᱞᱤᱧ ᱦᱚᱸ ᱱᱟᱯᱟᱭ ᱜᱮᱭᱟᱞᱤᱧ ᱟᱨ ᱥᱟᱶᱛᱮ ᱚᱲᱟᱜ ᱨᱤᱱ ᱠᱚᱦᱚᱸ ᱥᱟᱱᱟᱢ ᱠᱚᱜᱮ ᱱᱟᱯᱟᱭ ᱜᱮ ᱦᱮᱱᱟᱜ ᱠᱚ ᱛᱟᱞᱮᱭᱟ ᱦᱟᱸᱜ ᱱᱤᱛ ᱦᱟᱹᱵᱤᱡ ᱫᱚ ᱾ ᱮᱸᱷ ᱛᱟᱯᱚᱨᱮ ᱟᱯᱮ ᱥᱮᱱ ᱫᱟᱜ ᱡᱟᱹᱲᱤ ᱪᱮᱫ ᱞᱮᱠᱟ ᱜᱚᱢᱠᱮ?
ᱫᱟᱜ ᱡᱟᱲᱤ ᱠᱚᱫᱚ ᱦᱮᱸ ᱛᱮᱦᱮᱧ ᱥᱮᱛᱟᱜ ᱵᱮᱲᱟ ᱱᱟᱥᱮ-ᱱᱟᱥᱮ ᱫᱟᱜ ᱠᱮᱜᱼᱟ ᱾
ᱚ ᱱᱟᱥᱮ-ᱱᱟᱥᱮ ᱫᱟᱜ ᱠᱮᱜᱼᱟ ᱵᱟᱝ? ᱟᱞᱮᱥᱮᱱ ᱫᱚ ᱫᱟᱜ ᱠᱮᱫ ᱜᱮᱭᱟ ᱾ ᱫᱟᱜ ᱮᱫ ᱜᱮᱭᱟᱭ ᱢᱟᱱᱮ ᱱᱤᱛᱚᱜ ᱦᱟᱸᱜ ᱟᱹᱭᱩᱵ ᱵᱮᱲᱟ ᱠᱟᱹᱴᱤᱜ ᱮ ᱯᱷᱟᱸᱠ ᱠᱟᱫᱟᱭ ᱾
ᱤᱭᱚᱸ ᱾ ᱦᱳᱭ ᱟᱫᱚ ᱚᱱᱠᱟ ᱵᱤᱥ ᱛᱤ ᱦᱚᱸ ᱵᱟᱭ ᱫᱟᱜᱮᱜᱼᱟ ᱱᱤᱛᱚᱜ ᱛᱚᱞᱟ ᱠᱚᱦᱚᱸ ᱦᱟᱨᱟ ᱩᱛᱟᱹᱨ ᱟᱠᱟᱱᱟ ᱾ ᱟᱨ
ᱦᱚᱸ ᱦᱚᱸ ᱦᱚᱸ, ᱟᱞᱮᱥᱮᱱ ᱫᱚ ᱦᱟᱸᱜ ᱜᱚᱢᱠᱮ ᱟᱣᱨᱤ ᱦᱟᱨᱟᱱᱟᱜᱼᱟ ᱾ ᱳᱭᱻ ᱠᱟᱹᱴᱤᱡ ᱛᱷᱳᱲᱟ ᱠᱟᱹᱴᱤᱡ ᱧᱚᱜ ᱜᱮᱭᱟ ᱟᱻᱨ ᱱᱚᱝᱠᱟ ᱫᱚ ᱦᱟᱸᱜ ᱚᱱᱟ ᱡᱟᱦᱟᱸ ᱫᱚ ᱵᱟᱹᱭᱦᱟᱹᱲ ᱡᱟᱭᱜᱟ ᱵᱚᱱ ᱢᱮᱛᱟᱜᱼᱟ ᱚᱱᱟ ᱠᱚᱨᱮ ᱫᱚ ᱫᱟᱜ ᱦᱟᱸᱜ ᱞᱟᱜᱟᱭᱮᱱᱟ ᱟᱞᱮ ᱥᱮᱱ ᱫᱚ ᱾ ᱟᱸᱻᱨ ᱢᱚᱴᱟ - ᱢᱩᱴᱤ ᱩᱸ ᱡᱟᱦᱟᱸ ᱫᱚ ᱪᱟᱨᱟ ᱵᱚᱱ ᱢᱮᱛᱟᱜᱼᱟ ᱚᱱᱟ ᱠᱚ ᱫᱚ ᱠᱟᱴ ᱠᱟᱹᱴᱤᱡ ᱧᱚᱜ ᱜᱮᱛᱮᱻ ᱵᱟᱝ ᱦᱟᱸᱜ ᱞᱮ ᱨᱚᱦᱚᱭ ᱫᱟᱲᱮᱭᱟᱜ ᱠᱟᱱᱟ ᱾ ᱛᱚᱵᱮ ᱳᱭ ᱥᱚᱨᱟᱵᱚᱱ ᱥᱚᱨᱟᱵᱚᱱ ᱫᱚᱥ ᱵᱟᱨᱚ ᱜᱟᱱ ᱛᱮᱫᱚ ᱜᱟᱱᱚᱜᱼᱟ ᱟᱨ ᱪᱮᱫ ᱛᱚᱞᱟ ᱠᱚ ᱤᱱᱟᱹᱜ ᱜᱟᱱ ᱛᱮᱫᱚ ᱦᱟᱸᱜ ᱦᱟᱨᱟᱜᱼᱟ ᱾ ᱦᱳᱭ ᱠᱷᱮᱛ ᱠᱚ ᱨᱮᱰᱤ ᱵᱟᱲᱟᱭ ᱛᱮ ᱾ ᱦᱩᱸ ᱾
ᱦᱩᱸ ᱾
ᱟᱸᱻ ᱛᱟᱨᱯᱚᱨᱮ ᱟᱞᱮᱥᱮᱱ ᱫᱚ ᱦᱚᱸᱜᱼᱚᱭ ᱱᱚᱝᱠᱟ ᱪᱟᱥ ᱨᱮᱭᱟᱜ ᱮᱸᱻ ᱫᱚ ᱢᱟᱱᱮ ᱡᱟᱦᱟᱸ ᱫᱚ ᱥᱮᱨᱢᱟ ᱡᱟᱲᱤ ᱵᱷᱚᱨᱥᱟ ᱜᱮ ᱾ ᱟᱞᱮ ᱥᱮᱱ ᱫᱚ ᱢᱟᱱᱮ ᱚᱱᱠᱟ ᱫᱚᱼᱼ ᱠᱮᱱᱮᱞ ᱦᱚᱸ ᱵᱟᱹᱱᱩᱜᱼᱟ᱾ ᱡᱟᱦᱟᱸ ᱫᱚ ᱥᱮᱞᱳ ᱠᱚᱵᱚᱱ ᱢᱮᱛᱟᱜᱼᱟ᱾ ᱡᱟᱦᱟᱸ ᱫᱚᱼᱼ ᱚᱱᱟ ᱠᱚ ᱵᱟᱹᱱᱩᱜᱼᱟ ᱟᱞᱮ ᱥᱮᱫ ᱫᱚ ᱟᱨ ᱪᱮᱫ, ᱫᱟᱜ ᱨᱮᱭᱟᱜ ᱵᱮᱵᱚᱥᱛᱷᱟ ᱫᱚ। ᱦᱮᱸ, ᱱᱤᱭᱟᱹ ᱥᱮᱨᱢᱟ ᱡᱟᱹᱲᱤ ᱼᱼ ᱜᱮ, ᱡᱟᱦᱟᱸ ᱛᱤᱱᱟᱹᱜ ᱮ ᱡᱟᱹᱲᱤᱭᱟᱞᱮ, ᱤᱱᱟᱹ ᱛᱮᱜᱮ ᱫᱟᱜ ᱵᱟᱲᱟ ᱞᱮᱱ ᱠᱷᱟᱱ ᱫᱚᱞᱮ ᱼᱼ ᱪᱟᱥ ᱫᱟᱲᱮᱭᱟᱜᱼᱟ ᱾ ᱢᱟᱱᱮ ᱟᱞᱮ ᱫᱚ ᱱᱚᱝᱠᱟ ᱫᱚ ᱩᱪᱩ ᱱᱤᱪᱩ ᱡᱟᱭᱜᱟ ᱠᱟᱱ ᱼᱼ ᱛᱟᱞᱮᱭᱟ᱾ ᱦᱩᱸ᱾ ᱛᱟᱦᱚᱞᱮ ᱚᱱᱟᱛᱮ ᱢᱟᱱᱮ ᱟᱞᱮ ᱮᱞᱟᱠᱟᱨᱮ ᱟᱹᱞᱤᱧ ᱡᱟᱦᱟᱸ ᱡᱟᱭᱜᱟ ᱨᱮ ᱢᱮᱱᱟᱜ ᱟᱠᱟᱫ ᱞᱤᱧᱟᱹ᱾ ᱚᱱᱟ ᱮᱞᱟᱠᱟ ᱨᱮᱫᱚ ᱼᱼ ᱪᱟᱥ ᱨᱮᱭᱟᱜ ᱥᱚᱢᱚᱥᱥᱟ ᱫᱚ ᱱᱤᱝᱠᱟᱹ ᱟᱨ ᱪᱮᱫ᱾ ᱟᱯᱮ ᱥᱮᱫ ᱫᱚ ᱜᱚᱝᱠᱮ?
ᱟᱞᱮ ᱥᱮᱱ ᱦᱚᱸ ᱚᱱᱠᱟᱜᱮ, ᱢᱟᱱᱮ ᱟᱞᱮ ᱥᱮᱱ ᱫᱚ ᱼᱼ ᱵᱩᱨᱩ ᱡᱟᱭᱜᱟ ᱠᱟᱱᱟ ᱮᱱᱛᱮᱫ ᱥᱮᱞᱳ ᱠᱚᱦᱚᱸ ᱚᱱᱠᱟ ᱫᱚ ᱵᱟᱝ ᱜᱟᱱᱚᱜᱼᱟ᱾
ᱟᱪᱪᱷᱟ, ᱦᱳᱭ ᱟᱞᱮ ᱦᱚᱸ ᱚᱱᱠᱟᱜᱮ᱾
ᱤᱭᱟᱹ ᱞᱮᱜ ᱜᱮᱭᱟ ᱠᱚ, ᱢᱮᱥᱤᱱ ᱠᱚ ᱞᱟᱜᱟᱣ ᱞᱮᱜ ᱜᱮᱭᱟ ᱾ᱟᱫᱚ ᱼᱼ ᱤᱱᱟᱹ ᱫᱟᱜ ᱠᱚᱫᱚ ᱵᱟᱠᱚ ᱥᱮᱴᱮᱨ ᱫᱟᱲᱮᱭᱟᱜᱼᱟ ᱾ ᱤᱱᱟᱹ ᱠᱷᱟᱱ ᱜᱮ ᱢᱮᱥᱤᱱ ᱠᱚ ᱛᱷᱟᱠᱟᱣ ᱜᱚᱫᱚᱜ ᱛᱟᱠᱚᱣᱟ᱾ ᱞᱮᱭ ᱟᱠᱚ ᱼᱼ ᱱᱮᱛ ᱟᱯᱮ ᱡᱟᱭᱜᱟ ᱨᱮᱫᱚ ᱵᱟᱝ ᱜᱟᱱᱚᱜ ᱩᱱᱟᱹ
ᱦᱮᱸ, ᱦᱮᱸ, ᱦᱩᱸ ᱦᱩᱸ ᱦᱩᱸ ᱾
ᱠᱮᱱᱮᱞ ᱫᱟᱜ ᱦᱚᱸ ᱟᱞᱮ ᱫᱚ ᱵᱟᱞᱮ ᱧᱟᱢᱟ ᱠᱮᱱᱮᱞ ᱫᱚ᱾ ᱟᱞᱮ ᱟᱛᱳ ᱠᱷᱚᱱᱟᱜ ᱥᱟᱺᱜᱤᱧ ᱧᱚᱜ ᱛᱮᱜᱮ ᱼᱼ ᱪᱟᱞᱟᱣ ᱠᱟᱱᱟ ᱞᱟᱛᱟᱨ ᱛᱮᱜᱮ᱾ ᱮᱱᱠᱷᱟᱱ ᱼᱼ ᱠᱮᱱᱮᱞ ᱫᱟᱜ ᱢᱟ ᱦᱟᱸᱜ ᱪᱮᱛᱟᱱ ᱥᱮᱫ ᱢᱟ ᱵᱟᱝ ᱪᱟᱞᱟᱜᱼᱟ᱾ ᱮᱱᱠᱷᱟᱱ ᱚᱱ ᱼᱼ ᱦᱚᱸ ᱵᱟᱞᱮ ᱧᱟᱢ ᱟᱠᱟᱜᱼᱟ᱾
ᱦᱳᱭ, ᱟᱞᱮ ᱦᱚᱸ ᱚᱱᱠᱟ ᱚᱵᱚᱥᱛᱷᱟ ᱨᱮᱜᱮ ᱢᱮᱱᱟᱜ ᱟᱠᱟᱫ ᱞᱮᱭᱟ᱾ ᱛᱚ ᱼᱼ ᱟᱞᱮ ᱦᱚᱸ ᱢᱟᱱᱮ ᱠᱮᱱᱮᱞ ᱠᱚᱫᱚ ᱵᱟᱹᱱᱩᱜᱼᱟ᱾ ᱟᱨ ᱱᱚᱝᱠᱟᱼᱼ ᱟᱞᱮ ᱦᱚᱸᱻ ᱩᱸᱪᱩ ᱱᱤᱪᱩ ᱡᱟᱭᱜᱟ ᱨᱮ ᱢᱮᱱᱟᱜ ᱞᱮᱭᱟ᱾ ᱠᱟᱨᱚᱱ ᱥᱮᱞᱳ ᱫᱚ ᱚᱱᱠᱟᱼᱼ ᱵᱟᱹᱭᱥᱟᱹᱣ ᱵᱟᱝ ᱜᱟᱱᱚᱜᱼᱟ ᱫᱷᱤᱨᱤ ᱪᱟᱹᱴᱟᱹᱱᱤ ᱧᱟᱢᱚᱜᱼᱟ ᱞᱟᱛᱟᱨ ᱨᱮ᱾ ᱦᱮᱸ ᱛᱟᱦᱟᱞᱮ ᱟᱵᱮᱱᱼᱼ ᱥᱮᱞᱳ ᱵᱮᱱ ᱵᱟᱹᱭᱥᱟᱹᱣᱟ᱾ ᱢᱟᱱᱮᱼᱼ ᱫᱟᱜ ᱠᱚ ᱵᱟᱝ ᱩᱰᱳᱝᱚᱜᱼᱟ ᱮᱵᱮᱞ ᱮᱵᱮᱞ ᱫᱚ, ᱦᱩᱸ᱾
ᱦᱩᱸ᱾
ᱟᱫᱚ ᱚᱱᱟ ᱫᱚ ᱡᱟᱦᱟᱸ ᱥᱮᱱ ᱫᱚ ᱢᱟᱱᱮ ᱫᱷᱤᱨᱤ ᱫᱤᱥᱚᱢᱼᱼ ᱵᱟᱝ ᱠᱟᱱᱟ᱾ ᱛᱟᱦᱚᱞᱮ ᱞᱮᱵᱮᱞ ᱚᱛᱼᱼ ᱠᱟᱱᱟ ᱾ ᱚᱱᱟ ᱠᱚᱨᱮ ᱥᱤᱞᱳ ᱵᱟᱹᱭᱥᱟᱹᱣᱟᱠᱚ᱾ ᱚᱱᱟ ᱫᱚ ᱡᱟᱦᱟᱸ ᱫᱚ ᱟᱞᱮᱼᱼ ᱮ ᱳᱭᱮᱥᱴ ᱵᱮᱝᱜᱚᱞ ᱨᱮᱫᱚ, ᱦᱟᱱᱟ ᱯᱩᱨᱵᱚ ᱱᱟᱠᱷᱟ ᱞᱮ ᱢᱮᱛᱟᱜᱼᱟ᱾ ᱦᱩᱸ, ᱵᱚᱨᱫᱷᱚᱢᱟᱱ ᱵᱟᱠᱩ ᱤᱭᱟᱹ, ᱦᱟᱱᱛᱮ ᱦᱚᱸ ᱼᱼ ᱦᱩᱜᱽᱞᱤ ᱚᱱᱮ ᱚᱱᱛᱮ, ᱚᱱᱟ ᱠᱚ ᱡᱟᱭᱜᱟ᱾ ᱦᱚᱸ ᱟᱨᱼᱼ ᱟᱞᱮᱻ ᱫᱚ ᱦᱟᱸᱜ ᱰᱩᱝᱨᱤ ᱡᱟᱭᱜᱟ ᱨᱮᱜᱮ ᱢᱮᱱᱟᱜ ᱞᱮᱭᱟ ᱱᱚᱝᱠᱟ᱾ ᱦᱩᱸ ᱟᱨᱛᱮ ᱠᱟᱹᱴᱤᱡ ᱚᱥᱩᱵᱤᱫᱷᱟᱞᱮ ᱪᱟᱥ ᱠᱚᱫᱚ᱾ ᱦᱩᱸ
ᱟᱫᱚ ᱜᱚᱝᱠᱮ, ᱟᱯᱮ ᱫᱚ ᱱᱷᱟᱜ ᱮᱸᱼᱼ ᱠᱷᱟᱹᱞᱤ ᱦᱩᱲᱩ ᱥᱩᱢᱩᱝ ᱜᱮᱯᱮ ᱪᱟᱥᱟ ᱥᱮ, ᱟᱨᱦᱚᱸ ᱡᱟᱦᱟᱱᱟᱜ ᱟᱵᱟᱫᱽ ᱠᱚᱯᱮ ᱪᱟᱥᱟ?
ᱦᱳᱭ ᱚᱱᱠᱟ ᱫᱚᱻ ᱦᱩᱲᱩ ᱥᱩᱢᱩᱝ ᱜᱮ ᱵᱟᱹᱲᱛᱤ ᱫᱚᱞᱮ ᱪᱟᱥᱟ᱾ ᱟᱨ ᱵᱟᱠᱤ ᱫᱚ ᱚᱱᱠᱟᱼᱼ ᱮᱸ ᱟᱞᱮ ᱟᱹᱛᱩ ᱨᱮ ᱵᱟᱫ ᱠᱟᱛᱮᱜᱼᱼ ᱢᱟᱱᱮ ᱵᱤᱥᱮᱥ ᱠᱚᱨᱮ ᱡᱟᱦᱟᱸ ᱠᱚᱨᱮ ᱫᱚ ᱦᱟᱸᱜ ᱜᱟᱰᱟ ᱵᱚᱱ ᱢᱮᱛᱟᱜᱼᱟ᱾ ᱜᱟᱰᱟ ᱡᱟᱦᱟᱸᱼᱼ ᱫᱚ ᱜᱟᱰᱟ ᱢᱩᱰᱩ ᱵᱚᱱ ᱢᱮᱛᱟᱜᱼᱟ᱾ ᱡᱟᱦᱟᱸ ᱫᱚᱼᱼ ᱱᱟᱹᱭ ᱠᱚ, ᱚᱱᱟ ᱫᱷᱟᱨᱮ ᱫᱷᱟᱨᱮ ᱛᱮᱫᱚ ᱫᱟᱜ ᱠᱚ ᱛᱟᱦᱮᱱ ᱜᱮᱭᱟ। ᱟᱫᱚ ᱼᱼ ᱚᱱᱟ ᱠᱚᱨᱮ ᱫᱚ ᱥᱚᱵᱽᱡᱤ ᱠᱚ ᱪᱟᱥᱟ, ᱮᱢᱟᱱ ᱛᱮᱭᱟᱜ ᱥᱚᱵᱽᱡᱤ ᱠᱚ ᱦᱮᱸ। ᱡᱟᱦᱟᱸ ᱫᱚ, ᱱᱤᱛᱚᱜ ᱵᱟᱡᱟᱨ ᱨᱮ ᱠᱤᱨᱤᱧ ᱼᱼ ᱛᱮ ᱧᱟᱢᱚᱜᱼᱟ ᱦᱮ, ᱵᱤᱵᱷᱤᱱᱱᱚ ᱨᱚᱠᱚᱢᱟᱜ ᱥᱚᱵᱽᱡᱤ ᱠᱚ ᱪᱟᱥᱟ। ᱦᱮᱸ, ᱡᱮᱢᱚᱱ ᱛᱟᱦᱮᱱᱟ ᱯᱩᱨᱟᱹᱭ ᱟᱲᱟᱜ। ᱦᱚᱛᱚᱫ ᱟᱲᱟᱜ ᱠᱚ, ᱦᱚᱛᱚᱫ ᱠᱚ, ᱞᱟᱹᱣᱠᱤ ᱡᱟᱦᱟᱸ ᱠᱚ ᱢᱮᱛᱼᱼ ᱟᱜᱼᱟ ᱵᱷᱮᱱᱰᱤ ᱠᱚ ᱦᱮᱸ ᱱᱚᱝᱠᱟᱱᱟᱜ, ᱩᱯᱪᱷᱤ ᱠᱚ ᱠᱟᱨᱞᱟ ᱠᱚ ᱦᱮᱸ, ᱟᱨᱚ ᱵᱤᱵᱷᱤᱱᱱᱚ ᱨᱚᱠᱚᱢᱟᱜ ᱥᱚᱵᱡᱤ ᱠᱚ ᱛᱟᱦᱮᱱᱟ, ᱱᱤᱠᱟᱱᱟᱜ ᱠᱚ ᱪᱟᱥᱟ᱾ ᱟᱨ ᱥᱩᱢᱚᱭ ᱨᱮ ᱱᱚᱝᱠᱟᱱ ᱤᱭᱟᱹ ᱠᱚᱦᱚᱸ ᱠᱚ ᱪᱟᱥᱟ ᱠᱷᱤᱨᱟ ᱡᱟᱦᱟᱸ ᱫᱚ᱾ ᱠᱚ ᱢᱮᱛᱟᱜᱼᱟ
ᱦᱮᱸ
ᱚᱱᱟ ᱠᱚᱦᱚᱸ ᱠᱚ ᱪᱟᱥ ᱜᱮᱭᱟ ᱩᱸ ᱟᱞᱮ, ᱴᱷᱮᱱ ᱫᱚ ᱚᱱᱠᱟᱱ ᱯᱚᱡᱤᱥᱮᱱ ᱡᱟᱭᱜᱟ ᱵᱟᱝ ᱠᱟᱱᱟ ᱢᱟᱱᱮ ᱫᱟᱜ ᱵᱟᱹᱱᱩᱜᱼᱟ᱾ ᱚᱱᱠᱟ ᱱᱟᱹᱭ ᱥᱮ ᱜᱟᱰᱟ ᱠᱚᱦᱚᱸ ᱵᱟᱹᱱᱩᱜᱼᱟ᱾ ᱥᱩᱨ ᱨᱮ ᱛᱟᱦᱞᱮ ᱫᱟᱜ ᱠᱚ ᱠᱷᱩᱵ ᱚᱥᱩᱵᱤᱫᱷᱟ ᱜᱮᱭᱟ ᱚᱱᱟ ᱛᱮ ᱟᱞᱮ, ᱡᱟᱦᱟᱸ ᱨᱮ ᱟᱞᱤᱧ ᱢᱮᱱᱟᱜ ᱠᱟᱞᱤᱧᱟ ᱚᱸᱰᱮ ᱫᱚ ᱥᱚᱵᱽᱡᱤ ᱠᱚᱫᱚ ᱪᱟᱥ ᱵᱟᱝ ᱜᱟᱱᱚᱜᱼᱟ ᱟᱨ ᱪᱮᱫ᱾ ᱦᱩᱸ
ᱦᱮᱸ
ᱚᱱᱟ ᱛᱮ ᱥᱚᱢᱚᱥᱥᱟ ᱧᱚᱜ ᱜᱮᱭᱟᱞᱮ ᱟᱫᱚ ᱟᱞᱮ, ᱟᱹᱛᱩ ᱨᱮᱱ ᱫᱚ ᱢᱟᱱᱮ ᱠᱤᱨᱤᱧ ᱠᱟᱛᱮᱜ ᱜᱮ ᱥᱚᱵᱡᱤ ᱠᱚᱫᱚ ᱡᱚᱢ ᱦᱳᱭᱳᱜᱼᱟ᱾
ᱟᱫᱚ ᱜᱚᱝᱠᱮ ᱛᱟᱦᱚᱞᱮ ᱟᱯᱮ ᱫᱚ, ᱵᱟᱡᱟᱨ ᱫᱤᱥᱚᱢ ᱥᱮ ᱚᱱᱠᱟ ᱟᱹᱛᱩ,
ᱟᱹᱛᱩ ᱫᱤᱥᱚᱢ ᱠᱟᱱᱟᱞᱮ, ᱟᱹᱛᱩ ᱫᱤᱥᱚᱢ
ᱟᱨ ᱛᱟᱦᱞᱮ ᱚᱱᱟ ᱟᱹᱛᱩ ᱠᱷᱚᱱᱟᱜ ᱫᱚ ᱟᱯᱮ ᱫᱚ ᱵᱟᱡᱟᱨ ᱫᱚ ᱛᱤᱱ ᱥᱟᱺᱜᱤᱧ ᱪᱟᱞᱟᱜ ᱦᱩᱭᱟᱯᱮ᱾
ᱦᱮᱸ ᱚᱱᱠᱟ ᱫᱚ ᱪᱟᱞᱟᱜ ᱦᱩᱭᱩᱜᱼᱟ ᱯᱚᱱᱨᱚ, ᱠᱩᱲᱤ ᱠᱤᱞᱳᱢᱤᱴᱟᱨ ᱜᱟᱱ ᱯᱷᱟᱨᱟᱠ ᱨᱮ, ᱢᱮᱱᱟᱜ ᱞᱮ ᱦᱮᱸᱼᱼ ᱟᱫᱚ ᱚᱱᱠᱟ ᱫᱚ ᱦᱟᱹᱴᱤᱭᱟᱹ ᱠᱚ ᱦᱩᱭᱩᱜᱼᱟ᱾ ᱢᱟᱱᱮ ᱱᱚᱝᱠᱟ ᱫᱤᱱ ᱥᱚᱯᱛᱟᱦᱚ ᱡᱟᱦᱟᱸ ᱵᱚᱱᱼᱼ ᱢᱮᱛᱟᱜᱼᱟ ᱥᱚᱯᱛᱟᱦᱚ ᱨᱮ ᱵᱟᱨ ᱫᱷᱟᱣᱯ, ᱯᱮ ᱫᱷᱟᱣ ᱜᱟᱱ ᱦᱟᱹᱴᱤᱭᱟᱹ ᱠᱚ ᱦᱳᱭᱳᱜᱼᱟ ᱚᱱᱟ ᱦᱟᱹᱴᱤᱭᱟᱹ ᱨᱮᱜᱮ ᱚᱱᱟ ᱥᱚᱵᱡᱤ ᱠᱚᱫᱚ ᱠᱚ᱾ ᱟᱲᱜᱚᱭᱟ ᱦᱮᱸ ᱟᱫᱚ ᱚᱱᱟ ᱠᱚᱨᱮ ᱠᱷᱚᱱ ᱜᱮ ᱦᱟᱛᱟᱣ ᱦᱩᱭᱩᱜᱼᱟ᱾ ᱛᱟᱨᱯᱚᱨᱮ ᱟᱯᱮ ᱥᱮᱱ ᱫᱚ ᱪᱮᱫ ᱠᱚ ᱛᱟᱞᱮ ᱯᱮ ᱪᱟᱥᱟ ᱚᱱᱛᱮ ᱟᱯᱮ ᱫᱤᱥᱚᱢ ᱨᱮ᱾
ᱟᱞᱮ ᱥᱮᱱ ᱫᱚ ᱪᱟᱥ ᱟᱠᱚ, ᱱᱤᱛᱚᱜ ᱢᱟ ᱟᱜ ᱦᱩᱲᱩ ᱠᱚ ᱪᱟᱥ ᱠᱮᱫᱼᱟ ᱦᱩᱲᱩ ᱪᱟᱥ ᱯᱚᱨᱮ ᱚᱱᱟ ᱠᱚ ᱤᱨ ᱨᱟᱠᱟᱵ ᱠᱟᱛᱮ ᱟᱫᱚ᱾ ᱦᱮᱸ ᱟᱫᱷᱮᱠ ᱠᱚᱫᱚ ᱛᱩᱲᱤ ᱠᱚ ᱪᱟᱥᱟ ᱦᱩᱸ ᱛᱩᱲᱤ ᱯᱚᱨ, ᱜᱩᱦᱩᱢ ᱠᱚᱠᱚ ᱪᱟᱥᱟ
ᱦᱮᱸ ᱦᱮᱸ
ᱟᱫᱚ ᱚᱱᱟ ᱠᱚ ᱨᱮᱱ ᱞᱟᱹᱜᱤᱫ ᱫᱚ ᱫᱟᱜ ᱠᱚᱫᱚ ᱟᱦᱟᱨ ᱠᱚ ᱢᱮᱱᱟᱜᱼᱟ ᱚᱱᱟ ᱠᱚᱨᱮ ᱠᱷᱚᱱᱟᱜ ᱠᱚ ᱟᱨᱮᱡᱟᱜᱼᱟ᱾
ᱦᱩᱸ ᱦᱩᱸ ᱦᱩᱸ ᱟᱪᱪᱷᱟ ᱟᱪᱪᱷᱟ ᱦᱩᱸ,
ᱠᱟᱹᱴᱤᱡ ᱠᱟᱹᱴᱤᱡ ᱟᱹᱞᱩ ᱠᱚᱠᱚ ᱪᱟᱥᱟ ᱡᱚᱢ ᱵᱟᱲᱟ ᱞᱟᱹᱜᱤᱫ ᱵᱟᱹᱲᱛᱤ ᱦᱩᱭᱩᱜ ᱠᱟᱱᱟ ᱟᱨ ᱟᱹᱠᱨᱤᱧ ᱟᱠᱚ ᱟᱨ ᱠᱟᱨᱞᱟ ᱠᱚ ᱦᱚᱛᱚᱫ ᱠᱚ᱾
ᱦᱩᱸᱦᱩᱸ
ᱯᱚᱨᱚᱵᱽ ᱵᱮᱸᱜᱟᱲ ᱠᱚᱠᱚ ᱪᱟᱥ ᱜᱮᱭᱟ ᱱᱤᱛᱚᱜ ᱚᱠᱛᱚ ᱱᱟᱦᱟᱜ᱾
ᱦᱳᱭ ᱦᱳᱭ ᱦᱮᱸ᱾ ᱦᱳᱭ ᱚᱱᱮ ᱚᱱᱠᱟᱜᱮ ᱟᱞᱮᱥᱮᱫ ᱦᱚᱸ ᱡᱟᱦᱟᱸᱭ ᱠᱚᱫᱚ ᱚᱱᱠᱟ ᱫᱟᱜ, ᱨᱮᱭᱟᱜ ᱥᱩᱵᱤᱫᱷᱟ ᱦᱮᱱᱟᱜ ᱛᱟᱠᱚᱣᱟ᱾ ᱩᱱᱠᱩ ᱠᱚᱫᱚ ᱚᱱᱟᱠᱚ ᱪᱟᱥ ᱜᱮᱭᱟ ᱠᱚ ᱦᱮᱸ,
ᱦᱩᱸ,
ᱛᱟᱦᱞᱮ ᱟᱯᱮᱥᱱ ᱫᱚ ᱚᱱᱠᱟ ᱫᱚ, ᱛᱤᱱᱟᱹᱜ ᱥᱟᱺ ᱜᱤᱧ ᱨᱮ ᱵᱟᱡᱟᱨ ᱠᱚ ᱦᱮᱱᱟᱜ ᱛᱟᱯᱮᱭᱟ?
ᱵᱟᱡᱟᱨ ᱦᱩᱭᱩᱜ ᱜᱮᱭᱟ ᱚᱱᱠᱟᱹ, ᱟᱵᱤᱱ ᱡᱟᱦᱟᱸ ᱛᱤᱱᱟᱹᱜ ᱵᱤᱱ ᱞᱟᱹᱭᱠᱮᱜᱼᱟ ᱤᱱᱟᱹᱜ ᱜᱟᱱ ᱜᱮ᱾
ᱟᱪᱪᱷᱟ ᱟᱪᱪᱷᱟ ᱛᱟᱨ ᱯᱚᱨᱮ ᱦᱟᱹᱴᱤᱭᱟᱹ ᱠᱚ ᱦᱩᱭᱩᱜ ᱟᱥᱮ ᱵᱟᱝ ᱟᱯᱮᱥᱮᱱ ᱦᱟᱹᱴᱤᱭᱟᱹ ᱠᱚ?
ᱦᱮᱸ ᱦᱩᱭᱩᱜ ᱜᱮᱭᱟ ᱥᱩᱨ ᱥᱩᱨ ᱨᱮᱻᱜᱮ ᱦᱩᱭᱩᱜᱼᱟ ᱢᱟᱱᱮ ᱥᱚᱯᱛᱟ ᱨᱮ, ᱮᱭᱟᱭ ᱢᱟᱦᱟ ᱨᱮ ᱢᱟᱱᱮᱜ ᱫᱚ ᱞᱟᱹᱭ ᱜᱟᱱᱚᱜᱼᱟ ᱮᱭᱟᱭ ᱫᱤᱱ ᱜᱮ ᱦᱟᱸᱴ ᱠᱚᱫᱚ ᱦᱩᱭᱩᱜᱼᱟ᱾
ᱟᱪᱪᱷᱟ᱾
ᱥᱩᱨ ᱥᱩᱨ ᱠᱚᱨᱮ ᱢᱤᱫ ᱟᱹᱛᱩ ᱨᱮ ᱛᱮᱦᱮᱧ ᱦᱩᱭ ᱮᱱ ᱠᱷᱟᱱ ᱫᱚ ᱟᱨ ᱫᱟᱨᱟᱭ ᱟᱹᱛᱩ ᱫᱚ ᱱᱟᱣᱟ ᱫᱷᱟᱨᱮ᱾ ᱱᱟᱛᱮ ᱱᱟᱜ ᱟᱛᱳ ᱨᱮ ᱦᱩᱭᱩᱜᱼᱟ ᱛᱟᱨ ᱯᱚᱨᱮ ᱟᱫ ᱢᱤᱫ ᱫᱤᱱ ᱫᱚ ᱟᱨᱦᱚ ᱱᱟᱛᱮ ᱠᱟᱹᱴᱤᱡ ᱥᱟᱺᱜᱤᱧ ᱧᱚᱜ ᱚᱱᱟ ᱠᱚ ᱟᱹᱛᱩ ᱠᱚ ᱯᱟᱨᱚᱢ ᱠᱟᱛᱮ ᱤᱱᱠᱟᱹ᱾
ᱦᱩᱸ ᱦᱩᱸ ᱦᱩᱸ ᱦᱩᱸ ᱚᱵᱳᱥᱳ
ᱫᱤᱱ ᱡᱚᱢ ᱞᱟᱹᱜᱤᱫ ᱩᱛᱩ ᱠᱚᱫᱚ, ᱯᱮᱸᱭᱟᱡᱽ ᱥᱩᱱᱩᱢ ᱵᱩᱞᱩᱝ ᱠᱚᱫᱚ ᱚᱱᱟ ᱠᱚᱨᱮ ᱠᱷᱚᱱ ᱜᱮᱠᱚ ᱟᱹᱜᱩ ᱵᱟᱲᱟᱭ ᱜᱮᱭᱟ᱾
ᱦᱳᱭ ᱦᱳᱭ,
ᱚᱱᱟ ᱠᱚ ᱪᱷᱟᱲᱟ ᱠᱟᱛᱮᱫ ᱡᱟᱦᱟ ᱥᱟᱢᱟᱱ ᱠᱚ ᱵᱟᱝ ᱧᱟᱢᱚᱜᱼᱟ ᱚᱱᱟ ᱠᱚᱢᱟ ᱫᱳᱠᱟᱱ ᱠᱚ ᱢᱮᱱᱟᱜᱼᱟ᱾
ᱦᱳᱭ ᱫᱚᱠᱟᱱ ᱠᱚ ᱢᱮᱱᱟᱜᱼᱟ ᱵᱟᱡᱟᱨ ᱥᱚᱦᱮ ᱵᱟᱡᱟᱨ ᱠᱚᱨᱮ ᱠᱷᱚᱱ ᱟᱹᱜᱩ ᱦᱩᱭᱩᱜᱼᱟ ᱚᱱᱟ ᱠᱚ ᱥᱟᱢᱟᱱ ᱫᱚ᱾ ᱦᱩᱸ,
ᱟᱫᱚ ᱜᱚᱢᱠᱮ ᱟᱯᱮᱥᱮᱱ ᱫᱚ ᱚᱱᱟ ᱛᱤᱨᱤᱞ ᱛᱟᱨᱚᱯ ᱠᱚᱫᱚ ᱧᱟᱢᱚᱜ-ᱟ ᱥᱮ ᱵᱟᱝ?
ᱟᱞᱮ ᱥᱩᱨ ᱠᱚᱨᱮ ᱫᱚ ᱜᱚᱢᱠᱮ ᱵᱟᱹᱱᱩᱜᱼᱟ ᱛᱤᱨᱤᱞ ᱛᱟᱨᱚᱵ ᱠᱚᱫᱚ ᱚᱱᱠᱟᱱᱟᱜ ᱫᱚ, ᱵᱟᱝ? ᱮ ᱢᱟᱱᱮ ᱥᱟᱺᱜᱤᱧ ᱧᱚᱜ ᱪᱟᱞᱟᱜ ᱦᱩᱭᱩᱜᱼᱟ ᱢᱟᱱᱮ ᱵᱤᱥ ᱠᱤᱞᱳᱢᱤᱴᱟᱨ᱾ ᱦᱮᱸ,
ᱚᱱᱟ ᱠᱚᱢᱟ ᱱᱟᱦᱟᱜ ᱵᱩᱨᱩ ᱫᱤᱥᱚᱢ ᱡᱟᱭᱜᱟ ᱠᱚᱨᱮ ᱧᱟᱢᱚᱜᱼᱟ᱾
ᱦᱳᱭ ᱟᱫᱚ ᱟᱞᱮ ᱠᱷᱚᱱᱟᱜ ᱢᱚᱴᱟ ᱢᱩᱴᱤ ᱵᱤᱥ ᱯᱚᱸᱪᱤᱥ ᱠᱤᱞᱳᱢᱤᱴᱟᱨ ᱜᱟᱱ᱾ ᱯᱷᱟᱨᱟᱠ ᱨᱮ ᱚᱱᱟ ᱠᱚᱫᱚ ᱧᱟᱢᱚᱜᱼᱟ ᱵᱩᱨᱩ ᱫᱤᱥᱚᱢ ᱢᱮᱱᱟᱜᱼᱟ ᱢᱮᱱᱟᱜ ᱫᱚ ᱛᱚ, ᱚᱱᱮ ᱚᱱᱟ ᱠᱚ ᱤᱱᱟᱹᱜ ᱜᱟᱱ ᱯᱷᱟᱨᱟᱠ ᱨᱮ ᱧᱟᱢᱚᱜᱼᱟ᱾ ᱛᱤᱨᱤᱞ ᱛᱟᱨᱟᱵ ᱠᱚᱫᱚ᱾ ᱟᱫᱚ ᱚᱱᱠᱟ ᱫᱚ ᱦᱟᱹᱴᱤᱭᱟᱹ ᱠᱚᱨᱮ ᱠᱚ ᱟᱬᱜᱳᱭ ᱜᱮᱭᱟ ᱥᱳᱢᱚᱞᱳᱭ ᱥᱳᱢᱳᱭ ᱨᱮ᱾ ᱦᱩᱸ, ᱟᱫᱚ ᱚᱱᱟ ᱠᱚᱨᱮ ᱠᱷᱚᱱ ᱜᱮ ᱠᱤᱨᱤᱧ ᱠᱟᱛᱮᱫ ᱡᱚᱢ ᱦᱩᱭᱩᱜᱼᱟ᱾
ᱟᱨ ᱛᱟᱦᱚᱞᱮ ᱜᱚᱢᱠᱮ ᱚᱱᱟ ᱵᱤᱦᱟᱹ ᱵᱟᱯᱞᱟ ᱵᱷᱟᱸᱰᱟᱱ ᱠᱚᱨᱮᱫ ᱫᱚ ᱟᱯᱮ ᱫᱚ, ᱠᱟᱹᱢᱤ ᱠᱚ ᱞᱟᱹᱜᱤᱫ ᱚᱱᱟ, ᱥᱟᱦᱟᱱ ᱥᱟᱠᱟᱢ ᱠᱚᱫᱚ ᱚᱠᱟ ᱠᱚᱨᱮᱜ ᱯᱮ ᱧᱟᱢᱟ ᱥᱮ?
ᱦᱳᱭ ᱚᱱᱟ ᱠᱚᱫᱚ ᱱᱚᱝᱠᱟ ᱡᱚᱜᱟᱲ ᱦᱩᱭᱩᱜᱼᱟ ᱢᱟᱱᱮ ᱱᱤᱡᱮ ᱜᱮ᱾ ᱚᱲᱟᱜ ᱨᱮᱭᱟᱜ ᱜᱮ ᱦᱳᱭ ᱛᱳ ᱫᱟᱨᱮ ᱠᱚ ᱛᱟᱦᱮᱸᱱ ᱠᱷᱟᱱ ᱫᱟᱨᱮ ᱠᱚ ᱢᱟᱜ ᱠᱟᱛᱮᱫ, ᱚᱱᱠᱟ ᱫᱚ ᱡᱚᱜᱟᱲ ᱦᱩᱭᱩᱜᱼᱟ ᱟᱨ ᱵᱟᱝ ᱠᱷᱟᱱ ᱡᱩᱫᱤ ᱵᱟᱝ ᱛᱟᱦᱮᱱᱟ᱾ ᱛᱟᱦᱚᱞᱮ ᱠᱷᱟᱱ ᱫᱚ ᱱᱚᱝᱠᱟ ᱠᱤᱨᱤᱧ ᱦᱩᱭᱩᱜ-ᱟ, ᱥᱟᱦᱟᱱ ᱥᱟᱠᱟᱢ ᱠᱚ ᱫᱚ᱾ ᱦᱮᱸ ᱠᱤᱨᱤᱧ ᱦᱩᱭᱩᱜᱼᱟ, ᱡᱟᱦᱟᱭ ᱠᱚᱣᱟᱜ ᱢᱮᱱᱟᱜᱼᱟ ᱩᱱᱠᱩ ᱠᱚ ᱴᱷᱮᱸᱱ᱾ ᱟᱨ ᱱᱮᱛᱟᱨ ᱢᱟ ᱦᱟᱜᱼᱼ ᱟᱨᱦᱚᱸ ᱢᱤᱫᱴᱟᱝ ᱥᱩᱵᱤᱫᱟᱣ ᱟᱠᱟᱱᱟ ᱫᱤᱥᱚᱢ ᱨᱮ ᱜᱮᱥ ᱦᱟᱸᱜ ᱠᱚ ᱪᱟᱞᱩᱼ ᱟᱠᱟᱜᱼᱟ ᱜᱮᱥ ᱥᱤᱞᱮᱱᱰᱟᱨ ᱡᱟᱦᱟ ᱫᱚ ᱵᱚᱱ ᱢᱮᱛᱟᱜᱼᱟ᱾ ᱦᱩᱸ ᱼ
ᱦᱮᱸ ᱾
ᱦᱮᱸ ᱟᱫᱚ ᱚᱱᱟ ᱠᱚᱛᱮ ᱦᱚᱸ ᱟᱹ ᱼᱼ ᱟᱹ ᱵᱟᱨᱭᱟ ᱯᱮᱭᱟ ᱜᱮᱥ ᱴᱤᱝᱠᱤ ᱤᱭᱟᱹ ᱠᱟᱛᱮᱫᱼᱼ ᱵᱷᱚᱡᱽ ᱠᱚᱫᱚ ᱠᱚ ᱤᱥᱤᱱ ᱜᱮᱭᱟ ᱟᱨ ᱪᱮᱫ᱾ ᱚᱱᱠᱟ ᱜᱮ᱾ ᱚ ᱟᱯᱮ-ᱥᱮᱱ ᱫᱚ ᱜᱚᱢᱠᱮ᱾
ᱟᱞᱮ ᱥᱮᱱ ᱫᱚ ᱵᱩᱨᱩ ᱠᱚ ᱥᱮᱱᱚᱜ ᱟᱠᱚ ᱵᱩᱨᱩ ᱠᱷᱚᱱᱟᱜ ᱠᱚ ᱟᱹᱜᱩᱭ ᱟᱠᱚ᱾ ᱚᱱᱟ ᱠᱚ ᱡᱤᱱᱤᱥ ᱫᱚ᱾
ᱚᱸ ᱥᱟᱦᱟᱱ ᱥᱟᱠᱟᱢ ᱫᱚ ᱢᱟᱱᱮ ᱵᱩᱨᱩ ᱠᱟᱹᱴᱤᱡ ᱥᱩᱨ ᱧᱚᱜ ᱨᱮᱜ ᱦᱮᱱᱟᱜ-ᱟ᱾ ᱛᱟ ᱯᱮ ᱦᱮᱸ ᱼᱼ
ᱦᱩᱸ ᱵᱩᱨᱩ ᱟᱹᱰᱤ ᱥᱩᱨ ᱨᱮᱜᱮ ᱢᱮᱱᱟᱜᱼᱟ᱾
ᱦᱮᱸ ᱢᱟᱱᱮ ᱥᱟᱦᱟᱱ ᱥᱟᱠᱟᱢ ᱫᱚ ᱵᱟᱝ ᱠᱤᱨᱤᱧ ᱞᱟᱜᱟᱣ ᱯᱮᱭᱟ᱾
ᱵᱟᱝ, ᱵᱟᱭ ᱠᱤᱨᱤᱧ ᱦᱩᱭᱩᱜᱼᱟ ᱢᱟᱱᱮ ᱡᱚᱛᱚ ᱠᱤᱪᱷᱩ ᱵᱩᱨᱩ ᱨᱮ ᱢᱮᱱᱟᱜᱼᱟ᱾
ᱟᱪᱪᱷᱟ ᱟᱪᱪᱷᱟ ᱦᱳᱭ ᱦᱳᱭ ᱦᱳᱭ ᱟᱹᱰᱤ ᱵᱮᱥ ᱦᱮᱸ ᱾
ᱯᱟᱹᱦᱤᱞ, ᱯᱟᱹᱦᱤᱞ ᱫᱚ ᱡᱚᱢ ᱞᱟᱹᱜᱤᱫ ᱚᱱᱟ ᱯᱟᱛᱲᱟ ᱯᱷᱩᱲᱩᱜ ᱠᱚᱦᱚᱸ ᱵᱟᱝᱠᱚ ᱠᱤᱨᱤᱧ ᱛᱟᱦᱮᱸᱱᱟ ᱟᱫᱚᱼᱼ ᱱᱮᱛᱟᱨ ᱫᱚ ᱴᱟᱠᱟ ᱯᱚᱭᱥᱟ ᱠᱚ ᱠᱟᱹᱴᱤᱡ ᱟᱸᱫᱷᱟ ᱜᱮ ᱦᱚᱲ ᱠᱚᱠᱚ ᱠᱟᱢᱟᱣᱮᱜᱼᱟ ᱮᱱᱠᱷᱟᱱ ᱫᱚᱼᱼ ᱚᱱᱟ ᱫᱚ ᱞᱟᱹᱭᱟᱠᱚ ᱵᱟᱝ ᱠᱚᱥᱴᱚᱜ ᱦᱩᱭᱩᱜᱼᱟ, ᱵᱟᱡᱟᱨ ᱥᱮᱱ ᱞᱮᱱᱠᱷᱟᱱ ᱜᱮ ᱠᱤᱨᱤᱧ ᱟᱹᱜᱩ ᱜᱟᱱᱚᱜᱼᱟ᱾
ᱦᱳᱭ ᱦᱳᱭ ᱦᱳᱭ ᱴᱷᱤᱠ ᱴᱷᱤᱠ᱾ ᱦᱮᱸ ᱚᱱᱠᱟᱜᱮ ᱟᱞᱮ ᱦᱚᱸ᱾ ᱱᱮᱛᱟᱨ ᱫᱚ ᱚᱱᱟ ᱵᱟᱡᱟᱨ ᱠᱚᱨᱮᱱᱟᱜᱼᱼ ᱯᱟᱛᱲᱟ ᱠᱚᱨᱮᱜᱮ ᱫᱟᱠᱟ ᱦᱟᱸᱜ ᱠᱚ ᱡᱚᱢᱮᱜᱼᱟ ᱦᱮᱸ ᱾
ᱦᱮᱸ᱾
ᱦᱩᱸ᱾ ᱴᱷᱤᱠ ᱜᱮᱭᱟ ᱜᱚᱝᱠᱮ ᱛᱟᱦᱚᱞᱮ ᱛᱮᱦᱮᱧ ᱫᱚ ᱱᱤᱝᱠᱟᱹ ᱜᱮᱞᱟᱝ ᱜᱟᱞᱢᱟᱨᱟ ᱦᱮᱸ ᱵᱟᱝ ᱾
ᱦᱮᱸ ᱦᱳᱭ ᱢᱟ ᱮᱱᱠᱷᱟᱱ ᱡᱚᱦᱟᱨ ᱜᱮ, ᱚᱠᱛᱚ ᱠᱚ ᱦᱩᱭᱮᱱᱟ᱾
ᱦᱮᱸ ᱡᱚᱦᱟᱨ᱾